ᱦᱩᱸ ᱦᱩᱸ ᱦᱩᱸ ᱟᱲᱟᱝ ᱠᱩ ᱴᱷᱤᱠ ᱜᱮ ᱟᱸᱡᱚᱢᱚᱜ ᱠᱟᱱᱟ?
ᱦᱮᱸ ᱟᱲᱟᱝ ᱠᱚ ᱱᱤᱛᱚᱜ ᱦᱩᱸ ᱴᱷᱤᱠ ᱜᱮ ᱟᱸᱡᱚᱢᱚᱜ ᱟᱠᱟᱱᱟ᱾
ᱚᱻ ᱟᱨ ᱛᱚᱵᱮ ᱪᱮᱜ ᱠᱚ ᱪᱤᱠᱟᱹ ᱵᱟᱲᱟᱭ ᱦᱩᱭᱩᱜ ᱠᱟᱱᱟ?
ᱪᱤᱠᱟ ᱫᱚ ᱛᱮᱦᱤᱧ ᱫᱚ ᱯᱷᱤᱨᱤ ᱧᱚᱜ ᱜᱮᱛᱟᱞᱟᱝᱟ ᱪᱮᱫ ᱦᱚᱸ ᱵᱟᱝ ᱪᱤᱠᱟᱹᱭ ᱦᱩᱭᱩᱜ ᱠᱟᱱᱟ᱾ ᱫᱩᱲᱩᱵ ᱵᱟᱲᱟ ᱦᱩᱭ ᱟᱠᱟᱱᱟ ᱟᱨᱟᱢ ᱦᱩᱭᱩᱜ ᱠᱟᱱᱟ ᱛᱷᱚᱲᱟ᱾
ᱚ᱾
ᱦᱩᱸ᱾
ᱮᱭᱥᱮ ᱜᱮᱢ ᱫᱩᱲᱩᱵ ᱠᱟᱱᱟ ᱥᱮ ᱡᱟᱦᱟᱱᱟᱜ ᱠᱟᱹᱢᱤ ᱠᱷᱟᱹᱛᱤᱨ?
ᱵᱟᱝ ᱵᱟ, ᱮᱭᱻᱥᱮ ᱜᱤ᱾
ᱚ ᱟᱫᱚ ᱜᱚᱝᱠᱮ ᱱᱚᱣᱟ ᱦᱚᱪᱚ ᱠᱚ ᱢᱮᱱ ᱠᱟᱜ᱾ ᱢᱤᱜᱴᱮ ᱯᱟᱹᱦᱤᱞ ᱦᱟᱯᱲᱟᱢ ᱦᱚᱲ ᱠᱚ ᱢᱮᱱ ᱞᱮᱫᱟ ᱵᱚᱞᱮ ᱟᱨᱟᱢ ᱫᱚ ᱦᱟᱨᱟᱢ ᱜᱮᱭᱟ᱾
ᱪᱮᱞᱠᱟ?
ᱟᱨᱟᱢ ᱫᱚ ᱦᱟᱨᱟᱢ ᱜᱮᱭᱟ ᱚᱝᱠᱟ ᱦᱚᱸᱪᱚ ᱠᱚ ᱢᱮᱱ ᱠᱟᱜ᱾
ᱮᱠᱫᱚᱢ, ᱟᱨᱟᱢ ᱫᱚ ᱦᱟᱨᱟᱢ ᱜᱮᱭᱟ ᱟᱹᱰᱤ ᱡᱟᱹᱥᱛᱤᱢ ᱟᱨᱟᱢ ᱠᱷᱟᱡ ᱫᱚ᱾
ᱦᱩᱸ
ᱦᱮᱸ ᱢᱮᱱ ᱠᱟᱜ ᱜᱮᱭᱟ ᱠᱚ᱾
ᱟᱪᱷᱟ ᱜᱚᱝᱠᱮᱧ ᱢᱮᱱᱮᱜ ᱛᱟᱦᱮᱱᱟᱹᱧ ᱟᱯᱮᱭᱟᱜ ᱚᱸᱰᱮ ᱢᱟᱥᱟᱱᱡᱳᱲ ᱰᱮᱢ ᱫᱚ ᱛᱤᱱᱟᱹᱜ ᱞᱟᱹᱴᱩ ᱡᱟᱜᱟ ᱛᱮ ᱢᱮᱱᱟᱜ ᱟᱠᱟᱫᱟ?
ᱦᱮᱸ, ᱟᱹᱰᱤ ᱞᱟᱹᱴᱩ ᱛᱮᱜᱤ ᱢᱮᱱᱟᱜ ᱠᱟᱫᱟ᱾
ᱳᱻ᱾
ᱟᱹᱰᱤ ᱢᱟᱨᱟᱝ ᱡᱟᱭᱜᱟ ᱛᱮᱜᱤ ᱫᱟᱜ ᱯᱮᱨᱮᱡ ᱟᱠᱟᱱᱟ᱾
ᱟᱨ ᱚᱸᱰᱮ ᱞᱟᱹᱣᱠᱟᱹ ᱠᱚᱦᱚᱸ ᱠᱩ ᱪᱟᱹᱞᱩᱭ ᱜᱮᱭᱟ ᱞᱟᱜᱟᱭ ᱜᱮᱭᱟ ᱠᱩ?
ᱦᱮᱸ ᱦᱮᱸ ᱦᱮᱸ, ᱞᱟᱹᱣᱠᱟᱹ ᱠᱚ ᱮᱠᱫᱚᱢ ᱢᱮᱱᱟᱜ ᱜᱮᱭᱟ ᱟᱭᱢᱟ ᱰᱷᱮᱨ ᱱᱮᱛᱟᱨ ᱦᱩᱭ ᱟᱠᱟᱱᱟ᱾
ᱚᱻ ᱚᱱᱟ ᱨᱮ ᱪᱮᱞᱠᱟ? ᱪᱮᱫ ᱞᱮᱠᱟ ᱫᱮᱡᱚᱜ ᱚᱱᱟᱨᱮ ᱵᱷᱟᱲᱟ ᱪᱮᱫ ᱞᱮᱠᱟ ᱠᱚ ᱦᱟᱛᱟᱣᱟ?
ᱚᱱᱟᱨᱮ ᱛᱤᱥ ᱴᱟᱠᱟ ᱪᱟᱞᱤᱥ ᱴᱟᱠᱟ ᱯᱚᱧᱪᱟᱥ ᱴᱟᱠᱟ, ᱯᱚᱧᱪᱟᱥ ᱴᱟᱠᱟ ᱠᱚ ᱦᱟᱛᱟᱣ ᱰᱷᱮᱨ ᱫᱚ ᱱᱮᱛᱟᱨ ᱫᱚ᱾
ᱚ᱾
ᱯᱚᱧᱪᱟᱥ ᱴᱟᱠᱟ ᱵᱮᱲᱦᱟᱭ ᱛᱮ ᱚᱱᱠᱟ ᱛᱮ ᱪᱩᱨ ᱜᱩᱢᱭᱟ ᱚᱸᱰᱮ ᱢᱤᱜᱴᱮᱴᱟ ᱚᱱᱟ ᱰᱷᱤᱯ ᱧᱚᱜ ᱢᱮᱱᱟᱜᱼᱟ᱾
ᱩᱸ᱾
ᱚᱱᱠᱟᱛᱮ ᱵᱮᱲᱦᱟᱭ ᱛᱮ ᱟᱹᱪᱩᱨ ᱟᱹᱜᱩ ᱢᱮᱭᱟ ᱵᱟᱥ᱾
ᱟᱭ-ᱟᱭᱢᱟ ᱰᱮᱨ ᱦᱩᱭ ᱠᱟᱱᱟ ᱦᱟᱜ ᱚᱱᱟ ᱦᱚᱸ᱾
ᱛᱚ ᱞᱟᱹᱣᱠᱟᱹ ᱰᱷᱤᱨ ᱜᱮᱭᱟ?
ᱦᱮᱸ ᱟᱵᱚ ᱟᱵᱚ ᱦᱚᱲ ᱦᱚᱸᱠᱚ ᱦᱟᱛᱟᱣ ᱠᱟᱫᱟ᱾
ᱟᱪᱪᱷᱟ ᱟᱪᱪᱷᱟ, ᱟᱵᱚ ᱦᱚᱲ ᱦᱚᱸ ᱛᱚᱵᱮ ᱞᱟᱹᱣᱠᱟᱹ ᱚᱸᱰᱮ ᱠᱚ ᱞᱟᱜᱟᱭ ᱫᱟᱠᱚ ᱪᱟᱹᱞᱩᱭ ᱫᱟᱠᱚ?
ᱮᱸ᱾
ᱦᱮᱸ ᱦᱩᱸ ᱦᱩᱸ᱾
ᱦᱚᱲ ᱟᱨ ᱫᱤᱠᱩ ᱦᱚᱸ ᱢᱮᱥᱟᱞ ᱜᱮ ᱢᱮᱱᱟᱜ ᱠᱚᱣᱟ᱾
ᱦᱩᱸ ᱦᱮᱸᱛᱮ ᱟᱵᱚ ᱱᱚᱰᱮ ᱥᱟᱱᱛᱟᱞ ᱯᱟᱨᱜᱟᱱᱟ ᱠᱟᱱᱟ ᱟᱨ ᱤᱱᱟᱹᱜ ᱦᱚᱸ ᱵᱟᱠᱚ ᱞᱟᱜᱟᱭ ᱠᱷᱟᱡ ᱫᱚ ᱟᱵᱚ ᱦᱚᱲ᱾
ᱦᱮᱸ ᱦᱮᱸ ᱤᱱᱟᱹᱜ ᱜᱟᱱ ᱵᱟᱠᱚ ᱞᱟᱜᱟᱭ ᱠᱷᱟᱡ ᱫᱚ ᱵᱟᱝ ᱡᱩᱛᱩᱜᱼᱟ᱾
ᱠᱷᱟ ᱧᱤᱛᱩᱢ ᱛᱮᱜ ᱥᱟᱱᱛᱟᱞ ᱯᱟᱨᱜᱟᱱᱟ ᱟᱨ ᱮᱴᱟᱜ ᱤᱭᱟᱹ᱾
ᱮᱴᱟᱜ ᱦᱚᱲ ᱚᱸᱰᱮ ᱫᱚᱠᱚ ᱦᱟᱛ ᱪᱟᱵᱟᱭᱟ ᱦᱟᱝ᱾
ᱱᱚᱣᱟ ᱦᱚᱸᱛᱚ ᱵᱟᱝ ᱴᱷᱤᱠᱚᱜᱼᱟ᱾
ᱵᱟᱝ ᱴᱷᱤᱠᱚᱜᱼᱟ ᱦᱮᱸ ᱟᱵᱚᱨᱮᱱ ᱦᱚᱸ ᱚᱸᱰᱮ ᱛᱟᱦᱮᱸ ᱫᱚᱨᱠᱟᱨ᱾
ᱟᱪᱷᱟ ᱜᱚᱝᱠᱮ ᱢᱮᱱᱮᱫ ᱛᱟᱦᱮᱱᱟ ᱚᱸᱰᱮ ᱫᱚ ᱪᱮᱫ ᱞᱮᱠᱟ ᱦᱟᱹᱠᱩ ᱠᱩ ᱢᱮᱱᱟᱜ ᱠᱚᱣᱟ ᱥᱮ ᱵᱟᱹᱱᱩᱜ ᱠᱚᱣᱟ?
ᱮᱸ ᱚᱸᱰᱮ ᱰᱮᱢ ᱨᱮᱫᱚ ᱦᱟᱹᱠᱩ ᱢᱮᱱᱟᱜ ᱠᱚᱜᱮᱭᱟ᱾ ᱟᱹᱰᱤ ᱞᱟᱹᱴᱩ ᱞᱟᱹᱴᱩ ᱢᱮᱱᱟᱜ ᱠᱚᱣᱟ᱾ ᱞᱟᱹᱴᱩ ᱞᱟ ᱟᱸ ᱦᱟᱹᱠᱩ ᱦᱚᱸᱠᱚ ᱥᱟᱵ ᱠᱚᱜᱮᱭᱟ ᱮᱠᱫᱚᱢ ᱡᱷᱟᱹᱞᱤ ᱠᱚ ᱟᱹᱰᱤ ᱞᱟᱹ ᱞᱟᱹᱴᱩ ᱛᱮᱠᱚ ᱚᱰᱟᱣ ᱜᱮᱭᱟ᱾
ᱦᱩᱸ ᱟᱫᱚ ᱚᱱᱟ ᱥᱟᱵ ᱵᱟᱠᱷ ᱥᱟᱵ ᱵᱟᱠᱷᱨᱟ ᱫᱚ ᱚᱱᱟ ᱡᱷᱟᱹᱞᱤ ᱛᱮᱠᱚ ᱥᱟᱵ ᱠᱚᱣᱟ ᱥᱮ ᱚᱠᱟᱞᱮ ᱞᱮᱠᱟ ᱪᱮᱫ ᱛᱮ?
ᱡᱷᱟᱹᱞᱤ ᱛ ᱞᱟᱹᱴᱩ ᱡᱷᱟᱹᱞᱤ᱾
ᱟ ᱞᱟᱹᱴᱩ ᱡᱷᱟᱞᱤ
ᱞᱟᱴᱩ ᱞᱟᱴᱩ
ᱚ
ᱟᱫᱚᱢ ᱠᱚᱫᱚ ᱥᱚᱨᱠᱟᱨ ᱠᱚᱠᱚ ᱮᱢ ᱵᱟᱲᱟ ᱟᱠᱟᱫ ᱠᱚᱣᱟ᱾
ᱦᱩᱸ
ᱥᱚᱨᱠᱟᱨ ᱠᱷᱚᱡ ᱠᱚ ᱧᱟᱢ ᱵᱟᱲᱟ ᱟᱠᱟᱫᱟ ᱡᱷᱟᱹᱞᱤ ᱠᱚᱦᱚᱸ᱾
ᱚᱻ
ᱢᱟ ᱜᱚᱡ ᱠᱚᱯᱮ ᱟᱨ ᱟᱹᱥᱩᱞᱚᱜ ᱯᱮ᱾
ᱦᱩᱸ ᱦᱩᱸ ᱟᱪᱷᱟ ᱜᱚᱝᱠᱮᱧ ᱢᱮᱱᱮᱫ ᱛᱟᱦᱮᱱᱟ ᱫᱚ ᱢᱟᱱ ᱞᱚ ᱱᱚᱛᱮ ᱠᱷ ᱪᱟᱞᱟᱣ ᱠᱟᱛᱮ ᱡᱩᱚᱫᱤ ᱠᱤᱨᱤᱧ ᱢᱮᱛᱭᱟ ᱟᱹᱜᱩ ᱠᱚ ᱦᱩᱭᱩᱜᱼᱟ ᱱᱚᱛᱮ ᱨᱮ ᱟᱠᱷᱨᱤᱧ ᱠᱚ ᱦᱩᱭᱩᱜᱼᱟ ᱚᱱᱠᱟ ᱜᱟᱱ ᱠᱚᱜᱼᱟ ᱥᱮ ᱵᱟᱝ?
ᱦᱮᱸ ᱦᱮᱸ ᱜᱟᱱᱚᱜ ᱜᱮᱭᱟ ᱱᱚᱸᱰᱮᱱ ᱠᱚ ᱤᱥᱛᱮ ᱦᱮᱸ ᱱᱚᱸᱰᱮ ᱠᱚᱱᱴᱮᱠ ᱠᱚ ᱦᱩᱭᱩᱜᱼᱟ, ᱚᱸᱰᱮ ᱥᱟᱥᱵ ᱠᱚ ᱦᱩᱭᱩᱜᱼᱟ, ᱟᱨ ᱚᱱᱛᱮ ᱤᱫᱤ ᱠᱚ ᱦᱩᱭᱩᱜᱼᱟ ᱟᱹᱰᱤ ᱢᱚᱸᱡᱽ ᱦᱩᱭᱩᱜ ᱜᱮᱭᱟ᱾
ᱚᱻ
ᱦᱮᱸ ᱢᱤᱫ ᱫᱤᱱ ᱫᱚ ᱦᱤᱡᱩᱜ ᱦᱩᱭᱩᱜᱼᱟ, ᱦᱮᱸ ᱱᱚᱝᱠᱟ ᱜᱟᱞᱢᱟᱨᱟᱣ ᱦᱩᱭᱩᱜᱼᱟ᱾
ᱟᱨ ᱪᱮᱫ ᱞᱮᱠᱟ ᱚᱸᱰᱮ ᱦᱟᱠᱩ ᱠᱚ ᱫᱚᱨ ᱪᱮᱫ ᱞᱮᱠᱟ ᱪᱟᱞᱟᱜᱼᱟ ᱚᱸᱰᱮ?
ᱦᱟᱹᱠᱩ ᱫᱚ ᱚᱸᱰᱮ ᱫᱚᱠᱚ ᱠᱚᱢ ᱜᱮᱭᱟ ᱫᱟᱢ᱾
ᱮᱱᱦᱚᱸ ᱠᱟᱹᱴᱤᱡ ᱢᱴᱤᱡ ᱫᱚᱨᱮᱢ ᱞᱟᱹᱭ ᱫᱟᱲᱮᱭᱟᱜ ᱠᱷᱟᱱ ᱛᱷᱚᱲ ᱜᱟᱱ ᱪᱮᱫ ᱞᱮᱠᱟ ᱠᱚ?
ᱦᱟᱹᱠᱩ ᱦᱤᱥᱟᱹᱵ ᱛᱮ ᱦᱟᱹᱠᱩ ᱪᱮᱫ ᱞᱮᱠᱟᱱ ᱱᱟᱠᱩ ᱚᱱᱟ ᱦᱤᱥᱟᱹᱵ ᱛᱮ᱾
ᱚᱻ
ᱢᱮᱱᱠᱷᱟᱱ ᱚᱸᱰᱮ ᱥᱚᱥᱛᱟ ᱛᱮᱜᱮ ᱠᱚ ᱧᱟᱢᱟ ᱚᱸᱰᱮ ᱫᱚ᱾
ᱦᱩᱸ
ᱚᱸᱰᱮ ᱫᱚ ᱯᱩᱨᱟᱹ ᱥᱩᱚᱥᱛᱟ ᱛᱮᱜᱮ ᱠᱚ ᱟᱹᱷᱨᱤᱧ ᱠᱚᱣᱟ᱾
ᱩᱱᱠᱩ ᱢᱚᱴᱟ ᱠᱚ ᱥᱮ ᱩᱱᱠᱩ ᱠᱟᱹᱴᱤᱡ ᱠᱟᱹᱴᱤᱡ ᱩᱱᱠᱩ ᱪᱲᱱ ᱦᱟᱹᱠᱩ ᱵᱟᱠᱚ ᱢᱮᱛᱟ ᱠᱚᱣᱟ ᱯᱩᱴᱷᱤ ᱰᱟᱹᱲᱠᱟᱹ ᱠᱚ᱾
ᱦᱳᱭ ᱦᱳᱭ ᱪᱷᱤᱲ ᱦᱟᱹᱠᱩ ᱜᱮ ᱡᱟᱹᱥᱛᱤ ᱫᱚᱠᱚ ᱜᱚᱡ ᱠᱚᱜᱣᱟ ᱟᱨ ᱢᱚᱴᱟ ᱦᱟᱹᱠᱩ ᱫᱚ ᱛᱷᱚᱲᱟ ᱠᱚᱢ ᱧᱚᱜ ᱜᱤ᱾
ᱦᱮᱸ ᱦᱮᱸ ᱩᱱᱠᱩ ᱪᱷᱲ ᱦᱟᱹᱠᱩ ᱜᱮ ᱪᱮᱫᱮ ᱞᱮᱠᱟ ᱠᱚ ᱟᱹᱷᱨᱤᱧ ᱟᱠ ᱠᱚᱣᱟ ᱩᱱᱠᱩ ᱴᱟᱜ ᱜᱮ ᱵᱟᱠᱷᱟ ᱴᱟᱨᱜᱮᱴ ᱟᱠᱚ ᱠᱟᱱᱟ᱾
ᱦᱮᱸ ᱪᱤᱭᱟᱲ ᱦᱟᱠᱩᱻ ᱫᱚ ᱚᱸᱰᱮ ᱫᱚ ᱠᱚᱢ ᱛᱮᱜᱮ ᱱᱚᱝᱠᱟ ᱥᱟᱴ ᱴᱟᱠᱟ ᱠᱤᱞᱳ᱾
ᱥᱟᱴ ᱴᱟᱠᱟ ᱠᱤᱞᱳ
ᱦᱮᱸ
ᱟᱹᱨᱮ ᱵᱟᱯᱨᱮ ᱟᱞᱮ ᱥᱮᱫ ᱢᱟ ᱩᱱᱠᱩ ᱫᱩᱥᱚ ᱴᱟᱠᱟ ᱠᱮᱡᱤ᱾
ᱫᱩ ᱥᱚ ᱴᱟᱠᱟ᱾
ᱦᱮᱸ ᱩᱱᱠᱩ ᱥᱟᱴ ᱴᱟᱠᱟ ᱵᱟᱞᱟ ᱪᱷᱲᱱ ᱦᱠᱩ ᱠᱚ ᱟᱹᱜᱩ ᱠᱚᱣᱟ ᱡᱟᱹᱱᱤᱡ ᱚᱸᱰᱮ ᱠᱷᱚᱱ ᱜᱮ ᱛᱚᱵᱮ᱾
ᱦᱮᱸ ᱚᱸᱰᱮ ᱱᱚᱰᱮ ᱠᱷᱚᱡ ᱜᱤ᱾
ᱟᱨ ᱱᱚᱛᱮ ᱨᱮᱠᱚ ᱟᱹᱠᱷᱨᱤᱧ ᱠᱚᱣᱟ ᱩᱱᱠᱩ ᱫᱩᱥᱚ ᱴᱟᱠᱟ ᱠᱮᱡᱤ᱾
ᱫᱩᱥᱚ ᱴᱟᱠᱟ ᱦᱮᱸ ᱱᱚᱣᱟ ᱠᱚᱨᱮᱱ ᱱᱚ ᱱᱚᱰᱮᱱ ᱱᱚᱣᱟ ᱠᱚᱨᱮᱱ ᱠᱷᱚᱱᱚᱡ ᱜᱮ ᱪᱟᱞᱟᱜ ᱠᱟᱱᱟ᱾
ᱦᱩᱸᱻ
ᱦᱮᱸ ᱦᱮᱸ ᱱᱚᱸᱰᱮ ᱠᱷᱚᱡ ᱜᱮ ᱯᱟᱥᱮᱡ ᱱᱚᱰᱮ ᱱᱚᱰᱮᱚ ᱫᱟᱹᱨᱭᱟᱹ ᱫᱚ ᱥᱩᱨ ᱧᱚᱜ ᱨᱮᱜᱮ ᱢᱮᱱᱟᱜᱼᱟ᱾
ᱦᱮᱸ ᱦᱩᱸ
ᱚᱸᱰᱮ ᱠᱷᱚᱡ ᱠᱚ ᱪᱟᱞᱟᱜ ᱠᱟᱱᱟ᱾ ᱩᱱᱠᱩ ᱤᱱᱟᱹ ᱠᱟᱛᱮ ᱫᱩᱲᱤ ᱠᱚᱦᱚᱸ ᱚᱨᱦᱚ ᱫᱩᱲᱤ ᱥᱳᱞ
ᱦᱮᱸ ᱾
ᱞᱟᱹᱴᱩ ᱵᱟᱞᱟ ᱞᱟᱹᱴᱩ ᱵᱟᱞᱟ ᱫᱩᱲᱤ ᱞᱟᱹᱴᱩ ᱞᱴᱩ
ᱦᱩᱸ ᱾
ᱩᱱᱠᱩ ᱠᱚᱦᱚᱸ ᱾ ᱟᱞᱮᱮᱥᱮᱫ ᱨᱮ ᱵᱟᱡᱟᱨ ᱞᱟᱜᱟᱜᱼᱟ ᱢᱤᱫᱴᱮᱡ ᱚᱸᱰᱮ ᱠᱷᱚᱡ ᱜᱮ ᱩᱱᱠᱩ ᱚᱸᱰᱮ ᱠᱷᱚᱡ ᱠᱚ ᱠᱤᱨᱤᱧ ᱠᱟᱛᱮᱣᱟ ᱟᱠᱷᱨᱤᱧ ᱠᱚᱣᱟ ᱡᱟᱹᱰᱤ ᱰᱷᱮᱨ ᱾ ᱵᱤᱨ ᱠᱟᱛᱮ ᱠᱚ ᱫᱚᱦᱚ ᱵᱟᱲᱟ ᱠᱟᱠᱚᱣᱟ ᱚᱱᱟ ᱢᱟᱥᱟᱝᱡᱷᱳᱲ ᱞᱟᱛᱟᱨ ᱨᱮ ᱢᱤᱫᱴᱮᱡ ᱵᱟᱡᱟᱨ ᱞᱟᱜᱟᱜᱼᱟ ᱢᱤᱫᱴᱮᱡ
ᱦᱮᱸ ᱾
ᱚᱸᱰᱮ ᱟᱹᱰᱤ ᱚᱸᱰᱮ ᱠᱟᱡᱟ ᱠᱚ ᱟᱹᱷᱨᱤᱧ ᱠᱚᱣᱟ ᱚᱸᱰᱮ ᱠᱷᱚᱡ ᱟᱮ ᱟᱞᱮ ᱫᱚᱞᱮ ᱦᱟᱛᱣᱟᱜᱩ ᱠᱚᱣᱟ ᱩᱱᱠᱩ ᱴᱷᱮᱱ ᱫᱚ ᱩᱱᱠᱩ ᱫᱚ ᱢᱤᱫ ᱫᱚᱢ ᱨᱮᱠᱚ ᱟᱠᱷᱨᱤᱧ ᱠᱚᱣᱟ ᱛᱚ ᱩᱱᱠᱩ ᱫᱚ ᱾ ᱦᱸ
ᱦᱮᱸ ᱾
ᱟᱫᱚ ᱚᱱᱟ ᱵᱟᱡᱟᱨ ᱠᱷᱚᱡ ᱚᱸᱰᱮ ᱠᱷᱚᱡ ᱜᱮᱞᱮ ᱦᱟᱛᱟᱣ ᱟᱹᱜᱩᱣᱟ ᱡᱟᱦᱟᱸ ᱠᱟᱹᱴᱤᱡ ᱦᱟᱹᱠᱩ ᱡᱚᱢ ᱥᱟᱱᱟ ᱞᱮᱭᱟ ᱥᱮ ᱩᱱᱠᱩ ᱩᱱᱠᱩ ᱤᱭᱟᱹᱠᱩ ᱪᱤᱞᱤ ᱠᱚ ᱢᱮᱛᱟ ᱠᱚᱣᱟ ᱟᱨ ᱧᱩᱛᱩᱢ ᱵᱟᱹᱧ ᱫᱤᱥᱟᱹᱭᱮᱫᱟ ᱮᱵᱚᱝ
ᱜᱚᱝᱠᱮ ᱛᱚᱵᱮ ᱦᱟᱹᱠᱩ ᱡᱚᱢ ᱪᱟᱞᱟᱜ ᱦᱩᱭᱩᱜᱼᱟ ᱥᱮ ᱛᱚᱵᱮ ᱟᱯᱮ ᱥᱮᱫ ᱡᱟᱦᱟᱸ ᱛᱤᱥᱚᱜ ᱾
ᱦᱮᱸ ᱦᱮᱸ ᱦᱮᱸ ᱦᱟᱹᱠᱩ ᱡᱚᱢ ᱦᱤᱡᱩᱜ ᱯᱮ ᱾
ᱟᱯᱮ ᱥᱮᱫ ᱫᱚ ᱫᱟᱜ ᱫᱤᱱ ᱟᱨ ᱵᱮᱜᱚᱨ ᱫᱟᱜ ᱫᱤᱱ ᱦᱚᱸ ᱦᱟᱹᱠᱩ ᱫᱚᱠᱚ ᱧᱟᱢᱚᱜ ᱜᱮᱭᱟ ᱾
ᱮᱠᱫᱚᱢ ᱠᱚ ᱧᱟᱢᱚᱜ ᱜᱮᱭᱟ ᱟᱞᱮ ᱾ᱥᱮᱫ ᱫᱚ
ᱮᱠᱫᱚᱢ ᱚᱱᱟ ᱦᱟᱹᱴᱤᱭᱟᱹ ᱨᱮᱫᱚ ᱠᱚ ᱮᱠᱫᱚᱢ ᱵᱚᱨᱟᱵᱚᱨ ᱠᱚ ᱧᱟᱢᱚᱜᱼᱟ ᱾
ᱟᱞᱮ ᱥᱮᱫ ᱫᱚᱦᱟᱸᱜ ᱱᱮᱛᱟᱨ ᱡᱩᱫᱤ ᱵᱟᱭ ᱫᱟᱜ ᱞᱮᱠᱷᱟᱡ ᱱᱚᱣᱟ ᱵᱚᱨᱥᱟ ᱨᱮ ᱛ ᱦᱟᱹᱠᱩ ᱡᱚᱢ ᱦᱚᱸ ᱵᱟᱞᱮ ᱧᱟᱢᱟ ᱾
ᱟᱪᱷᱟ ᱾ ᱦᱮᱸ ᱛᱮᱫ ᱵᱚᱨᱥᱟ ᱨᱮ ᱫᱚ ᱚᱱᱟ ᱠᱷᱮᱛ ᱠᱚᱨᱮ ᱠᱷᱮᱛ ᱠᱚᱨᱮᱱ ᱦᱟᱹᱠᱩ ᱜᱮ ᱾
ᱦᱩᱸ ᱟᱨ ᱟᱯᱮ ᱥᱮᱫ ᱫᱚ ᱚᱸᱰᱮ ᱪᱟᱥᱟ ᱢᱮᱱᱟᱜ ᱟᱠᱟᱫᱟ ᱦᱟᱹᱠᱩ ᱪᱟᱥᱟ ᱾
ᱦᱮᱸ ᱦᱟᱹᱠᱩ ᱪᱟᱥᱟ ᱢᱮᱱᱟᱜ ᱟᱠᱟᱫᱟ ᱾ ᱰᱮᱢ ᱥᱩᱨ ᱜᱮᱭᱟ ᱾
ᱦᱮᱸ ᱾
ᱦᱮᱸ ᱟᱨ ᱫᱩᱲᱤ ᱠᱚᱫᱚ ᱦᱮᱸ
ᱢᱮᱱ ᱮᱫ ᱛᱟᱦᱮᱱᱟᱹᱧ ᱚᱸᱰᱮ ᱡᱟᱭᱜᱟ ᱵᱚᱞᱮ ᱧᱮᱞ ᱡᱚᱝ ᱾ ᱚᱱᱠᱟᱱ ᱡᱟᱭᱜᱟ ᱠᱟᱱᱟ ᱪᱮ ᱚᱸᱰᱮ ᱵᱟᱨᱦᱨᱮ ᱨᱮᱱ ᱦᱚᱲ ᱠᱚ ᱦᱤᱡᱩᱜ ᱠᱟᱱᱟ ᱚᱰᱸᱮ ᱧᱮᱧᱮᱞ
ᱦᱮᱸ ᱟᱹᱰᱤ ᱠᱟᱡᱟᱠ ᱵᱟᱨᱦᱨᱮ ᱨᱮᱱ ᱠᱟᱡᱟᱠ ᱦᱚᱲ ᱠᱚ ᱦᱤᱡᱩᱜ ᱠᱟᱱᱟ ᱾
ᱚᱸ ᱾
ᱟᱨ ᱯᱩᱞ ᱦᱚᱸᱛᱚ ᱢᱮᱱᱟᱜᱼᱟ ᱡᱷᱟᱲᱠᱷᱚᱸᱰ ᱨᱮᱱᱟᱜ ᱡᱚᱛᱚ ᱠᱷᱚᱡ ᱞᱟᱹᱴᱩ ᱯᱩᱞ ᱾
ᱚᱸᱰᱮ ᱾
ᱦᱮᱸ ᱚᱸᱰᱮ ᱜᱮ ᱛᱚᱞ ᱛᱟᱵ ᱠᱟᱫᱟ ᱠᱚ ᱢᱤᱫᱴᱮᱡ ᱟᱨᱦᱚᱸ ᱱᱟᱣᱟ ᱠᱚ ᱛᱩᱞ ᱱᱟᱣᱟ ᱜᱮ ᱠᱚ ᱵᱮᱱᱟᱣ ᱠᱟᱫᱟ ᱾
ᱦᱩᱸ ᱾
ᱡᱷᱟᱲᱠᱷᱚᱸᱰ ᱠᱷᱚᱡ ᱡᱷᱟᱲᱠᱷᱚᱸᱰ ᱨᱮᱱᱟᱜ ᱡᱚᱛᱚ ᱠᱷᱚᱡ ᱞᱟᱹᱴᱩ ᱯᱩᱞ ᱚᱸᱰᱮ ᱜᱮ ᱦᱩᱭᱮᱱᱟ ᱾
ᱦᱩᱸ ᱾
ᱮᱠᱫᱚᱢ ᱟᱹᱰᱤ ᱞᱟᱹᱴᱩ ᱟᱹᱰᱤ ᱡᱤᱞᱤᱧ ᱮᱠᱫᱚᱢ ᱫᱟᱜ ᱛᱟᱞᱟ ᱛᱮ ᱜᱮ ᱠᱚ ᱛᱚᱞ ᱤᱫᱤ ᱟᱠᱟᱫᱟ ᱾ ᱛᱚᱞ ᱯᱟᱨᱚᱢ ᱠᱟᱫᱟ ᱥᱤᱞᱯᱤ ᱵᱨᱤᱡᱽ ᱾
ᱥᱮᱞᱯᱷᱤ ᱵᱨᱤᱡᱽ ᱚᱱᱟ ᱠᱚ ᱢᱮᱛᱟᱜ-ᱟ
ᱦᱮᱸ ᱚᱱᱮ ᱢᱟᱥᱟ ᱢᱟᱥᱟᱝᱡᱳᱲ ᱴᱷᱮᱡ ᱜᱮ ᱢᱮᱱᱟᱜ-ᱟ ᱢᱟᱥᱟᱝᱡᱳᱲ ᱰᱮᱢ ᱰᱮᱢ ᱛᱚᱞ ᱫᱚ ᱟᱞᱟᱫᱟ ᱜᱮᱭᱟ ᱟᱨ ᱢᱤᱫᱴᱮᱱ ᱥᱤᱞᱯᱤ ᱵᱨᱤᱡᱽ ᱟᱵᱟᱨ ᱢᱤᱫᱴᱮᱡ ᱠᱚ ᱛᱚᱞ ᱠᱟᱫᱟ ᱾
ᱚᱻ ᱚᱱᱟ ᱟᱞᱟᱫᱟ ᱾
ᱦᱮᱸ ᱚᱱᱟ ᱫᱚ ᱱᱟᱣᱟ ᱜᱮᱭᱟ ᱾
ᱟᱪᱪᱷᱟ ᱟᱪᱪᱷᱟ ᱾
ᱚᱱᱟ ᱫᱚ ᱯᱮ ᱵᱚᱪᱷᱚᱨ ᱜᱟᱱ ᱦᱩᱭᱱᱟ ᱛᱚᱞ ᱠᱟᱛᱮ ᱚᱱᱟ ᱴᱟᱜ ᱫᱚ ᱾
ᱦᱮᱸ ᱦᱮᱸ ᱾
ᱦᱮᱸ ᱚᱱᱟ ᱜᱮ ᱡᱷᱟᱨᱠᱷᱚᱸᱰ ᱨᱮᱱᱟᱜ ᱡᱚᱛᱚ ᱠᱷᱚᱡ ᱞᱟᱹᱴᱩ ᱯᱩᱞ ᱠᱚ ᱢᱮᱱ ᱫᱟ ᱛᱚ
ᱟᱪᱷᱟ ᱾ ᱟᱨ ᱛᱚᱵᱮ ᱱᱚᱣᱟ ᱡᱤ ᱠᱮ ᱡᱮᱱᱟᱨᱮᱞ ᱱᱚᱞᱮᱡᱽ ᱠᱚᱨᱮ ᱠᱚᱜᱮ ᱠᱚ ᱨᱟᱠᱟᱵ ᱠᱮᱫᱟ ᱾
ᱚᱠᱚ ᱵᱟᱹᱧ ᱡᱤᱠᱤᱨᱮ ᱟᱹᱣᱨᱤᱧ ᱧᱮᱞ ᱛᱟᱞᱟᱝᱟ ᱯᱟᱥᱮᱡ ᱠᱚ ᱨᱟᱠᱟᱵ ᱠᱮᱫᱟ ᱯᱟᱥᱮᱡ
ᱦᱮᱸᱛᱚ ᱞᱟᱹᱴᱩ ᱡᱚᱛᱚ ᱠᱚ ᱞᱟᱹᱴᱩ ᱩᱫᱩᱜᱚᱜ ᱠᱟᱱ ᱠᱷᱟᱡ ᱚᱱᱟ ᱨᱮᱦᱚᱛᱚ ᱤᱭᱟᱹ ᱡᱟᱹᱨᱩᱲ ᱠᱟᱱᱟ
ᱦᱮᱸ ᱤᱭᱟᱹ ᱡᱟᱹᱨᱩᱲ ᱠᱟᱱᱟ ᱨᱟᱠᱟᱵ ᱠᱮᱫᱟ ᱠᱚ ᱯᱟᱥᱮᱡ ᱟ ᱪᱤᱠᱤ ᱠᱚᱦᱚᱸ ᱱᱚᱶᱟ ᱠᱚᱫᱤᱱ ᱠᱚ ᱵᱚᱪᱷᱚᱨ ᱠᱷᱚᱱ ᱫᱚ ᱡᱤᱠᱮ ᱠᱚᱦᱚᱸ ᱟᱹᱣᱨᱤᱧ ᱦᱟᱛᱟᱣ ᱛᱟᱞᱟᱝ ᱟ ᱛᱚ
ᱦᱮᱸ ᱦᱮᱸ
ᱦᱮᱸ ᱢᱳᱵᱟᱭᱤᱞ ᱛᱮᱦᱚᱸ ᱥᱟᱹᱨᱪ ᱞᱮᱠᱷᱟᱡ ᱦᱚᱸ ᱤᱭᱟᱹᱜ ᱜᱮᱭᱟ ᱧᱟᱢᱚᱜ ᱜᱮᱭᱟ ᱵᱩᱡᱷᱟᱹᱜ ᱜᱮᱭᱟ
ᱦᱮᱸ
ᱜᱳᱜᱳᱞ ᱠᱚᱨᱮ ᱥᱟᱨᱪ ᱵᱟᱲᱟ ᱞᱮᱠᱷᱟᱡ ᱡᱷᱟᱲᱠᱷᱚᱸᱰ ᱨᱮᱱᱟᱜ ᱡᱚᱛᱚᱠᱷᱚᱡ ᱞᱟᱹᱴᱩ ᱯᱩᱞ ᱚᱠᱟᱴᱟᱜ ᱠᱟᱱᱟ
ᱦᱮᱸ
ᱦᱮᱸ ᱥᱮ ᱵᱟᱝ
ᱦᱮᱸ
ᱦᱮᱸ ᱚᱱᱟ ᱛᱮᱦᱚᱸ ᱵᱩᱡᱷᱟᱹᱜ ᱜᱮᱭᱟ ᱦᱩᱸ ᱟᱫᱚ ᱥᱟ. ᱡ ᱟᱹᱣᱨᱤᱧ ᱥᱟᱹᱡ ᱞᱮᱜᱟ. ᱭᱜ ᱮ
ᱦᱩᱸ ᱦᱩᱸ
ᱵᱟᱲᱟᱭ ᱫᱚ ᱵᱟᱲᱟᱭ ᱠᱟᱱ ᱜᱮᱭᱟ ᱵᱚᱞᱮ ᱱᱚᱶᱟ ᱡᱚᱛᱚ ᱠᱷᱚᱡ ᱞᱟᱹᱴᱩ ᱯᱩᱞ ᱠᱟᱱᱟ᱾
ᱦᱩᱸ ᱦᱩᱸ ᱚᱝᱠᱟ ᱵᱚᱞᱮ ᱵᱟᱲᱟᱭ ᱦᱩᱭ ᱟᱠᱟᱱᱟ ᱵᱟᱝ
ᱦᱩᱸ ᱦᱩᱸ ᱦᱩᱸ ᱟᱨ ᱚᱸᱰᱮ ᱢᱮᱞᱟ ᱦᱚᱸᱛᱚ ᱞᱟᱜᱟᱜ-ᱟ ᱚᱸᱰᱮ ᱢᱟᱥᱟᱝᱡᱳᱲ ᱰᱮᱢ ᱨᱮ
ᱚᱱᱟ ᱦᱤᱧᱟ ᱦᱤᱧᱡᱽᱞᱟᱹ ᱢᱮᱞᱟ
ᱵᱟᱝ ᱵᱟᱝ
ᱛᱚᱵᱮ
ᱟᱨ ᱤᱭᱟᱹ ᱫᱤᱵᱤ ᱢᱮᱞᱟ ᱚᱸᱰᱮ ᱜᱮ ᱦᱩᱭᱩᱜ-ᱟ ᱚᱱᱟ ᱯᱩᱞ ᱪᱚᱴ ᱨᱤᱜᱤ ᱯᱳᱞ ᱪᱚᱴ ᱥᱮᱫ ᱞᱮᱠᱟ ᱛᱮᱜᱮ ᱜᱟᱡᱟᱜ ᱦᱚᱲ ᱠᱚ ᱦᱤᱡᱚᱜ ᱜᱟᱡᱟᱜ ᱵᱷᱤᱲ ᱮᱠᱫᱚᱢ ᱵᱷᱩᱲ ᱛᱚᱞ ᱯᱮᱨᱮᱡ ᱩᱛᱟᱹᱨᱚᱜᱼᱟ ᱦᱟᱸᱠᱟᱛᱮ ᱮᱠᱫᱚᱢ ᱯᱩᱨᱟᱹ ᱦᱚᱲ
ᱟᱨ ᱦᱤᱡᱽᱞᱟᱹ ᱢᱮᱞᱟ ᱛᱚᱵᱮ
ᱚ ᱦᱤᱧᱡᱽᱞᱟᱹ ᱢᱮᱞᱟ ᱦᱮᱸ ᱚᱱᱟ ᱦᱚᱸ ᱦᱩᱭᱩᱜ ᱜᱮᱭᱟ ᱚᱱᱟ ᱦᱚᱸ ᱟᱹᱰᱤ ᱠᱟᱡᱟᱠ ᱦᱚᱲ ᱠᱚ ᱦᱤᱡᱩᱜᱼᱟ
ᱚᱸᱰᱮ ᱪᱟᱥᱟ ᱵᱷᱟᱥᱟ ᱨᱮᱱᱟᱜ ᱠᱚ ᱩᱫᱩᱜᱟ ᱡᱚᱛᱚ ᱟᱹᱰᱤ ᱢᱚᱸᱡᱽ ᱚᱸᱰᱮ
ᱚᱸᱰᱮ ᱜᱤ ᱞᱟᱹᱴᱩ ᱞᱟᱹᱴᱩ ᱠᱚᱸᱦᱚᱰᱟ ᱠᱚ ᱟᱹᱜᱩᱭᱟ ᱵᱟᱝ
ᱦᱩᱸ ᱞᱟᱹᱴᱩ ᱞᱟᱹᱴᱩ ᱠᱚᱸᱰᱷᱟᱦᱟ ᱪᱟᱥ ᱵᱟᱥ ᱨᱮᱱᱟᱜ ᱡᱚᱛᱚ ᱨᱚᱠᱚᱢ
ᱠᱩᱲᱪᱟᱹ ᱠᱩ, ᱵᱷᱤᱱᱰᱤ ᱠᱩ
ᱠᱩᱲᱪᱟ ᱠᱩ ᱵᱷᱤᱱᱰᱤ ᱠᱩ ᱨᱚᱦᱚᱭ ᱠᱚ ᱨᱚᱦᱚᱭ ᱵᱟᱲᱟ ᱠᱟᱜᱼᱟ ᱧᱮᱞ ᱚᱪᱚ ᱞᱟᱹᱜᱤᱫ ᱢᱮᱱᱛᱮ ᱪᱮᱫ ᱞᱮᱠᱟ? ᱱᱚᱝᱠᱟ ᱟᱯᱮ ᱦᱚᱸ ᱪᱟᱥ ᱯᱮ᱾
ᱦᱩᱸ
ᱟᱹᱰᱤ ᱢᱚᱡᱽ ᱚᱸᱰᱮ ᱦᱚᱸ ᱟᱨ ᱩᱫᱩᱜ ᱦᱚᱠᱩ ᱩᱫᱩᱜ ᱦᱮᱸ ᱴᱟᱭᱤᱢᱤᱝ ᱧᱮᱞ ᱧᱚᱜ ᱞᱮᱜᱤ ᱦᱮᱢᱟ ᱞᱟᱹᱭ ᱢᱮ
ᱚ ᱢᱮᱱᱮᱫ ᱛᱟᱦᱮᱱᱟᱹᱧ ᱟᱨ ᱟᱪᱷᱟ ᱚᱱᱟ ᱢᱟᱥᱟᱱᱡᱳᱲ ᱰᱮᱢ ᱤᱱᱟᱹ ᱵᱟᱫ ᱠᱟᱛᱮᱫ ᱟᱨ ᱚᱱᱛᱮᱱᱟᱜ ᱚᱱᱠᱟ ᱧᱮᱞ ᱡᱚᱝ ᱡᱤᱱᱤᱥ ᱪᱮᱫ ᱢᱮᱱᱟᱜ ᱟᱠᱟᱫᱟ ᱚᱸᱰᱮ ᱫᱩᱢᱠᱟ ᱨᱮ?
ᱟᱨ ᱟ ᱟᱨᱦᱚᱸ ᱱᱚᱶᱟ ᱠᱚᱨᱮ ᱰᱮᱢ ᱢᱮᱱᱟᱜ-ᱟ
ᱵᱟᱝ ᱰᱮᱢ ᱵᱟᱫ ᱠᱟᱛᱮᱫ ᱟᱨ ᱚᱱᱠᱟᱱᱟᱜ ᱧᱮᱞ ᱡᱚᱝ ᱡᱟᱭᱜᱟ ᱪᱮᱫ ᱟᱨ ᱡᱟᱦᱱᱟᱜ?
ᱧᱮᱞ ᱡᱚᱝ ᱡᱟᱭᱜᱟ ᱫᱚ ᱱᱚᱛᱮ ᱨᱮᱫᱚ ᱚᱱᱛᱮ ᱨᱮᱫᱚ ᱵᱟᱹᱱᱩᱜ-ᱟ ᱚᱱᱠᱟ ᱫᱚ
ᱟᱨ ᱱᱚᱶᱟ ᱫᱚ ᱛᱤᱱᱟᱹᱜ ᱡᱤᱞᱤᱧ ᱨᱮ ᱢᱮᱱᱟᱜ ᱠᱟᱫᱟ ᱚᱱᱟ ᱢᱟᱞᱩᱴᱤ?
ᱢᱟᱞᱚᱴᱤ
ᱦᱮᱸ
ᱚᱱᱟ ᱫᱚ ᱡᱷᱟᱹᱞ ᱜᱮᱭᱟ᱾
ᱡᱷᱟᱹᱞ ᱜᱮᱭᱟ ᱦᱟᱝ᱾
ᱡᱷᱟᱹᱞ ᱜᱮᱭᱟ ᱚᱱᱟ ᱫᱚ᱾
ᱛᱚ ᱚᱱᱟ ᱦᱚᱸ ᱫᱩᱢᱠᱟ ᱡᱮᱞᱟ ᱨᱮᱜᱮ ᱯᱟᱲᱟᱜ-ᱟ᱾
ᱦᱟᱸ ᱚᱱᱟ ᱫᱚ ᱫᱩᱢᱠᱟ ᱡᱮᱞᱟ ᱨᱮᱫᱚ ᱵᱟᱝ ᱯᱟᱲᱟᱜ-ᱟ ᱚᱱᱟ ᱫᱚ
ᱛᱚᱵᱮ ᱚᱠᱟᱨᱮ ᱯᱟᱲᱟᱜ ᱠᱟᱱᱟ ᱚᱱᱟ ᱢᱟᱱᱚᱴᱤᱡ᱾
ᱚᱠᱟᱴᱟᱜ ᱢᱟᱞᱚᱴᱤᱭᱟ ᱢᱤᱴᱮᱜ ᱤᱭᱟᱹ ᱢᱟᱞᱚᱴᱤ ᱢᱤᱫᱴᱮᱡ ᱤᱭᱟᱹ ᱵᱟᱞᱟ᱾ ᱚᱱᱟ ᱚᱱᱟ ᱰᱟᱦᱟᱨ ᱢᱮᱱᱟᱜ ᱟᱹᱪᱩᱨ ᱟᱹᱪᱩᱨ ᱛᱮ ᱚᱱᱟ ᱢᱟ ᱢᱟᱞᱚᱴᱤᱜ ᱢᱮᱱ ᱫᱟ ᱥᱮ ᱥᱤᱜ
ᱚᱸᱰᱮ ᱱᱟᱜ ᱢᱤᱫᱴᱮᱡ ᱢᱮᱱᱟᱜ ᱟᱠᱟᱫᱟ ᱚᱱᱟ ᱫᱚ ᱡᱟᱹᱥᱛᱤ ᱤᱭᱟᱹ ᱢᱮᱱᱟᱜ ᱟᱠᱟᱫᱟ ᱪᱮᱫ ᱠᱚ ᱢᱮᱱᱟ᱾
ᱪᱮ
ᱢᱚᱱᱫᱤᱨ ᱠᱚ ᱢᱮᱱᱟᱜ-ᱟ ᱰᱷᱤᱨ ᱵᱚᱞᱮ᱾
ᱢᱟᱞᱚᱴᱤ ᱢᱟᱞᱚᱴᱤ ᱱᱚᱛᱮ ᱨᱮᱦᱚᱸ ᱢᱤᱫᱴᱡ ᱤᱧ ᱟᱸᱡᱚᱢ ᱟᱠᱟᱫᱟ ᱢᱟᱞᱚᱴᱤ ᱫᱩᱢᱠᱟ ᱤᱭᱟᱹ ᱨᱮᱜᱮ ᱢᱮᱱᱟᱜ-ᱟ ᱮᱱᱛᱮᱡ᱾
ᱮ ᱵᱷᱟᱜᱱᱟ ᱚᱱᱟ ᱦᱚᱸ ᱢᱮᱱᱟᱜ ᱟᱠᱟᱫᱟ ᱤᱭᱟᱹᱨᱮ ᱡᱤᱠᱮ ᱠᱚᱨᱮ ᱢᱮᱱᱟᱜ-ᱟ᱾
ᱟᱪᱷᱟ ᱟᱪᱷᱟ ᱟᱪᱪᱷᱟ ᱡᱤᱠᱮ ᱨᱮ ᱪᱤᱜ ᱠᱚ ᱚᱞ ᱠᱟᱫᱟ᱾
ᱫᱚᱢᱠᱟ ᱜᱮᱠᱚ ᱞᱟᱹᱭ ᱟᱠᱟᱫ
ᱟᱪᱪᱷᱟ ᱟᱪᱪᱷᱟ ᱟᱪᱪᱷᱟ ᱩᱱᱟᱹᱜ ᱵᱟᱹᱧ ᱫᱤᱥᱟᱹᱭ ᱫᱟ
ᱟᱪᱷᱟ ᱦᱟᱸᱜ ᱛᱟᱭᱚᱢ ᱛᱮ ᱦᱟᱸᱜ ᱮᱢ ᱧᱮᱞᱟ ᱦᱟᱸᱜ, ᱢᱟᱞᱩᱴᱤ ᱪᱮᱫ ᱡᱟᱭᱜᱟ ᱠᱟᱱᱟ? ᱤᱧ ᱦᱚ ᱩᱱᱟᱜ ᱵᱟᱹᱧ ᱫᱤᱥᱟᱭ ᱫᱟ ᱫᱤᱥᱟᱹᱭ ᱫᱟ᱾ ᱢᱮᱱᱠᱷᱟᱡ ᱚᱸᱰᱮ ᱦᱚᱸ ᱢᱤᱫᱴᱮᱡ ᱚᱱᱟ ᱚᱱᱟ ᱧᱩᱛᱩᱢ ᱟᱱᱟᱜ ᱡᱟᱭᱜᱟ ᱠᱟᱱ ᱜᱮᱭᱟ ᱚᱱᱟᱦᱚ᱾
ᱦᱩᱸ ᱦᱩᱸ ᱦᱩᱸ ᱦᱩᱸ
ᱟᱨ ᱟᱯᱮ ᱥᱮᱫ ᱫᱚ ᱪᱮᱫ ᱠᱚ ᱢᱮᱱᱟᱜᱼᱟ᱾ ᱚᱱᱠᱟ ᱧᱮᱞ ᱡᱚᱝ ᱡᱟᱭᱜᱟ
ᱧᱮᱞ ᱡᱚᱝ ᱡᱟᱭᱜᱟ ᱫᱚ ᱱᱚᱸᱰᱮ ᱤᱭᱟᱹ ᱢᱮᱱᱟᱜ ᱟᱠᱟᱫᱟ᱾ ᱚᱸᱰᱮ ᱠᱟᱹᱱᱦᱩ ᱯᱟᱨᱠ ᱢᱮᱱᱟᱜ ᱟᱠᱟᱫᱟ ᱯᱟᱠᱩᱲ ᱨᱮ᱾
ᱟ
ᱥᱤᱫᱷᱟ. ᱠᱟᱹᱱᱦᱩ ᱯᱟᱨᱠᱚ᱾
ᱚ ᱥᱤᱫᱷᱟᱹ ᱠᱟᱱᱩ ᱯᱟᱨᱠᱚ ᱵᱟᱝ ᱦᱮᱸ ᱦᱮᱸ
ᱟᱨ ᱚᱸᱰᱮ ᱜᱮ ᱢᱮᱱᱟᱜ ᱟᱠᱟᱫᱟ ᱚᱱᱟ ᱢᱟᱨᱴᱮᱞᱳ ᱴᱟᱣᱟᱨ
ᱦᱮᱸ ᱦᱮᱸ
ᱡᱟᱦᱟᱸ ᱫᱚ ᱤᱝᱨᱮᱡᱽ ᱵᱤᱫᱟᱹᱞ ᱨᱮᱱᱟᱜ ᱞᱟᱹᱲᱦᱟᱹᱭ ᱡᱚᱠᱷᱮᱡ ᱚᱱᱟ ᱠᱷᱚᱡ ᱠᱚ ᱵᱟᱧᱪᱟᱜ ᱠᱟᱱ ᱛᱟᱦᱮᱱᱟ ᱩᱱᱠᱩ ᱤᱝᱨᱮᱡᱽ
ᱦᱮᱸ ᱦᱮᱸ ᱚ ᱟᱪᱪᱷᱟ ᱟᱪᱪᱷᱟ ᱦᱮᱸ ᱦᱮᱸ ᱢᱚᱵᱟᱭᱤᱞ ᱨᱮᱧ ᱧᱮᱞ ᱞᱮᱫᱟ ᱛᱚ᱾
ᱦᱩ ᱢᱟᱨᱴᱤᱞᱳ ᱴᱟᱣᱟᱨ
ᱦᱮᱸ ᱦᱮᱸ ᱚᱸᱰᱮ ᱠᱚ ᱵᱟᱧᱪᱟᱜ ᱠᱟᱱ ᱛᱟᱦᱮᱸᱫ, ᱢᱮᱱᱟᱣ ᱞᱮᱫᱟ ᱠᱚ ᱵᱮᱲᱦᱟᱭ ᱛᱮ ᱟᱹᱰᱤ ᱢᱚᱸᱡᱽ ᱠᱚ, ᱦᱮᱸ ᱵᱷᱤᱛᱤᱨ ᱨᱮᱠᱚ ᱛᱟᱦᱮᱱ ᱠᱟᱱ ᱛᱟᱦᱮᱸᱼᱟ᱾ ᱵᱷᱩᱜᱟᱹᱜ ᱵᱷᱩᱵᱟᱹᱜ ᱠᱚ ᱫᱚᱦᱚ ᱟᱠᱟᱫ ᱛᱟᱦᱮᱸᱜᱼᱟ᱾